ᱦᱮᱸ ᱢᱚᱸᱡᱽ ᱥᱟᱺᱦᱤᱡ ᱟᱸᱡᱚᱢᱚᱜ ᱠᱟᱱᱟ ᱜᱚᱝᱠᱮ?
ᱦᱮᱸ ᱢᱚᱡᱽ ᱜᱮ ᱢᱚᱡᱽ ᱜᱮ,
ᱚ ᱜᱚᱝᱠᱮ ᱛᱟᱦᱚᱞᱮ ᱱᱟᱯᱟᱭ ᱵᱟᱲᱟ ᱜᱮᱛᱚ?
ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ᱾ ᱟᱢᱜᱮ ᱦᱮᱸ ᱚᱲᱟᱜ ᱠᱚᱨᱮ ᱱᱟᱯᱟᱭ ᱵᱟᱲᱟ ᱜᱮ᱾
ᱫᱟᱨᱟ ᱜᱚᱝᱠᱮ ᱪᱟᱥ ᱦᱮᱸ ᱟᱞᱮ ᱦᱚᱸ ᱜᱚᱝᱠᱮ ᱱᱟᱯᱟᱭ ᱵᱟᱲᱟ ᱜᱮ ᱱᱤᱭᱟᱹ ᱜᱷᱟᱹᱲᱤᱡ ᱫᱚ᱾ ᱦᱮᱸ ᱚᱲᱟᱜ ᱠᱚᱨᱮ ᱦᱚᱸ ᱡᱚᱛᱚ ᱜᱮ ᱱᱟᱯᱟᱭ ᱜᱮ ᱢᱮᱱᱟᱜ ᱠᱚᱣᱟ᱾
ᱱᱟᱯᱟᱭ ᱵᱟᱵᱚᱱ ᱛᱟᱦᱮᱸ ᱞᱮᱱ ᱠᱷᱟᱡ ᱜᱮ
ᱦᱮᱸ ᱱᱟᱯᱟᱭ ᱜᱮ ᱦᱮᱸ, ᱟ ᱛᱟᱦᱚᱞᱮ ᱜᱚᱢᱠᱮ ᱤᱭᱟᱹ ᱪᱟᱥ ᱠᱟᱹᱢᱤ ᱫᱚ ᱛᱤᱱᱟᱹᱜ ᱥᱟᱹᱜᱤᱧ ᱠᱮᱫᱟ ᱯᱮ ᱪᱟᱥ ᱦᱩᱲᱩ ᱠᱚ? ᱠᱚ ᱨᱚᱦᱚᱭ ᱦᱩᱭᱩᱜ ᱠᱟᱱᱟ ᱥᱮ ᱵᱟᱝ ᱚᱻ ᱛᱟᱦᱚᱞᱮ ᱨᱚᱦᱚᱭ ᱠᱚᱫᱚ ᱜᱚᱝᱠᱮ ᱟᱹᱣᱨᱤ ᱦᱩᱭᱩᱜᱼᱟ?
ᱵᱟᱝ ᱵᱟᱝ ᱠᱮᱵᱚᱞ ᱥᱤ ᱞᱚᱥᱚᱫ ᱵᱟᱲᱟ ᱠᱟᱱᱟ ᱠᱚ ᱟᱨ ᱯᱤᱰᱟᱹ ᱠᱚ ᱢᱟᱜ ᱦᱩᱭᱩᱜ ᱠᱟᱱᱟ᱾
ᱚᱸ ᱚᱸ ᱦᱮᱸ
ᱟᱫᱚ ᱨᱚᱛ ᱡᱟᱛᱨᱟ ᱯᱟᱨᱚᱢ ᱞᱮᱱᱜᱮ ᱛᱟᱨᱯᱚᱨᱮ ᱦᱟᱸᱜ ᱥᱟᱹᱨᱫᱤᱼᱟ᱾
ᱚ ᱦᱮᱸ ᱦᱮᱸ ᱛᱟᱦᱚᱞᱮ ᱜᱚᱢᱠᱮ ᱨᱚᱛᱷ ᱡᱟᱛᱨᱟ ᱡᱟᱦᱟᱸ ᱟᱯᱮ ᱞᱟᱹᱭ ᱠᱮᱫᱟᱯᱮ ᱚᱱᱟ ᱪᱮᱫᱠᱟ ᱯᱮ ᱢᱟᱱᱟᱣᱟ ᱟᱯᱮ ᱥᱮᱫ ᱫᱚ?
ᱵᱟᱝ ᱵᱟᱝ ᱫᱤᱠᱩ ᱠᱚ ᱢᱟᱱᱟᱣᱮᱫᱟ᱾ ᱟᱞᱮ ᱫᱚ ᱵᱟᱞᱮ ᱢᱟᱱᱟᱣᱟ᱾
ᱚ ᱦᱮᱸ ᱛᱚ ᱦᱮᱸ ᱛᱟᱦᱚᱞᱮ ᱜᱚᱢᱠᱮ ᱚᱱᱟ ᱦᱩᱞ ᱢᱟᱦᱟ ᱛᱤᱨᱤᱥᱟ ᱡᱩᱱ ᱡᱟᱦᱟᱸ ᱯᱟᱨᱚᱢᱮᱱ ᱛᱟᱵᱚᱱᱟ ᱦᱮᱸ ᱦᱮᱸ ᱪᱤᱠᱟ ᱠᱚ ᱪᱮᱫᱠᱟ ᱯᱮ ᱢᱟᱱᱟᱣ ᱞᱮᱫᱟ?
ᱦᱮᱸ ᱚᱱᱛᱮ ᱫᱚ ᱵᱷᱟᱜᱤ ᱜᱮ ᱵᱚᱞᱛᱮ ᱚᱱᱠᱟ ᱚᱱᱩᱥᱴᱷᱟᱱ ᱫᱚ ᱵᱟᱝ ᱛᱟᱦᱮᱸ ᱠᱟᱱᱟ ᱟᱨᱠᱤ᱾
ᱚᱻ
ᱡᱟᱜᱮ ᱵᱚᱞᱛᱮ ᱤᱥᱠᱩᱞ ᱤᱥᱠᱩᱞ ᱨᱮᱫᱚ ᱵᱟᱢ ᱦᱩᱭ ᱵᱟᱲᱟᱭᱮᱱ ᱮᱱᱛᱮᱫ ᱟᱨᱠᱤ? ᱦᱚᱸᱪᱷᱮ ᱟᱛᱳ ᱨᱮᱜᱤ,
ᱚᱻ ᱦᱮᱸ ᱛᱟᱦᱚᱞᱮ ᱜᱚᱝᱠᱮ ᱟᱯᱮ ᱟᱛᱳ ᱢᱚᱛᱚ ᱜᱮᱯᱮ ᱠᱚᱨᱟᱣᱟ, ᱥᱮ ᱟᱨᱚ ᱚᱭᱱᱚ ᱟᱛᱳ ᱠᱚ ᱜᱚᱲᱚ ᱥᱚᱯᱚᱦᱚᱜ, ᱚ, ᱚ,
ᱟᱞᱮ ᱟᱹᱛᱩ ᱨᱮᱫᱚ ᱵᱟᱝ ᱟᱭᱢᱟ ᱟᱹᱛᱩ ᱨᱮᱜᱮ, ᱟᱨᱠᱤ ᱟᱞᱮ ᱟᱹᱛᱩ ᱨᱮᱱ ᱦᱚᱸ ᱵᱟᱝ, ᱮᱴᱟᱜ ᱟᱹᱛᱩ ᱨᱮ ᱪᱟᱞᱟᱜ ᱦᱩᱭᱩᱜᱼᱟ᱾ ᱟᱨᱠᱤ ᱟᱞᱮ ᱫᱚ ᱮᱴᱟᱜ ᱟᱹᱛᱩ ᱞᱮ ᱪᱟᱞᱟ ᱵᱟᱲᱟ-ᱟ᱾
ᱦᱮᱸ ᱦᱮᱸ, ᱛᱟᱦᱚᱞᱮ ᱜᱚᱝᱠᱮ ᱵᱟ ᱟᱯᱮ ᱫᱚ ᱢᱟᱱᱮ ᱵᱤᱨᱤᱫ ᱮᱸ ᱤᱭᱟᱹ, ᱵᱩᱨᱩ ᱫᱤᱥᱚᱢ, ᱥᱮ ᱚᱱᱠᱟ ᱵᱤᱨ ᱫᱤᱥᱚᱢ, ᱢᱟᱱᱮ
ᱵᱩᱨᱩ ᱫᱤᱥᱚᱢ ᱦᱚ ᱵᱟᱝ, ᱵᱤᱨ ᱫᱤᱥᱚᱢ ᱦᱚ ᱵᱟᱝ, ᱮᱠᱫᱚᱢ ᱛᱟᱢ ᱞᱟᱜᱟ ᱦᱚ ᱵᱟᱝ ᱮᱠᱫᱚᱢ ᱚᱯᱚᱥᱚᱞ ᱨᱮᱜᱤ ᱾
ᱦᱮᱸ ᱦᱮᱸ
ᱠᱷᱟᱞ ᱧᱚᱜ ᱜᱮᱭᱟ ᱚᱱᱛᱮᱱᱟᱜ ᱡᱟᱭᱜᱟ ᱫᱚ ᱟᱨᱠᱤ ᱫᱟᱜ ᱠᱚ ᱢᱤᱫ ᱜᱷᱟᱹᱲᱤᱡ ᱛᱮ ᱡᱚᱢᱟᱣ ᱜᱚᱫᱚᱜᱼᱟ ᱾
ᱦᱮᱸ ᱚ ᱛᱟᱦᱚᱞᱮ ᱜᱚᱝᱠᱮ ᱦᱩᱲᱩ ᱠᱚᱫᱚ ᱛᱤᱱ ᱵᱟᱨ ᱯᱮ ᱪᱟᱥᱟ?
ᱛᱤᱱᱟᱹᱜ ᱫᱷᱟᱣ ᱵᱚᱞᱛᱮ ᱯᱮ ᱫᱷᱟᱣ, ᱵᱟᱨ ᱫᱷᱟᱣ, ᱯᱮ ᱫᱷᱟ ᱫᱚ ᱵᱟᱝ ᱵᱟᱨ ᱫᱷᱟᱣ ᱜᱮ ᱾
ᱚ ᱦᱮᱸ ᱛᱚ ᱦᱮᱸ, ᱚ ᱛᱟᱦᱚᱞᱮ ᱜᱚᱝᱠᱮ ᱢᱟᱱᱮ ᱵᱚ ᱵᱚᱨᱥᱟ ᱢᱟᱱᱮ ᱟᱥᱟᱲ ᱵᱚᱸᱜᱟ ᱛᱚ ᱦᱩᱭᱩᱜ ᱠᱟᱱ ᱜᱮᱭᱟ ᱾ ᱚᱱᱟ ᱥᱟᱶ ᱥᱟᱶᱛᱮ ᱫᱷᱚᱨᱚᱱ ᱦᱚᱸ ᱦᱩᱭᱩᱜ ᱜᱮᱭᱟ ᱵᱟᱝ, ᱦᱮᱸ ᱦᱮᱛᱚ, ᱚ ᱛᱟᱦᱚᱞᱮ ᱜᱚᱝᱠᱮ ᱢᱟᱱᱮ ᱟᱹᱞᱩ ᱠᱚᱯᱮ ᱪᱟᱥ ᱜᱮᱭᱟ?
ᱦᱮᱸ ᱟᱹᱞᱩ ᱡᱚᱛᱚ ᱞᱮᱠᱟᱱᱟᱜ ᱜᱮ ᱪᱟᱥ ᱵᱟᱫ ᱦᱩᱭᱩᱜᱼᱟ ᱚᱱᱛᱮ ᱫᱚ ᱾
ᱚ ᱦᱮᱸ ᱛᱚ ᱦᱟᱜ, ᱚ
ᱮᱱᱛᱮ ᱫᱟᱜ ᱦᱚ ᱮᱵᱮᱞᱮᱵᱮᱞ ᱜᱮᱭᱟ, ᱫᱟᱜ ᱠᱚᱦᱚ ᱩᱱᱟᱜ ᱟᱠᱟᱞ ᱨᱮᱫᱚ ᱵᱟᱹᱱᱩᱜᱼᱟ ᱾
ᱚ ᱦᱮᱸ, ᱦᱮᱸ ᱛᱟᱦᱚᱞᱮ ᱜᱚᱝᱠᱮ ᱢᱟᱱᱮ ᱟᱯᱮᱫ ᱫᱚ, ᱢᱟᱱᱮ ᱵᱟᱦᱟ ᱢᱟᱜ ᱢᱚᱬᱮ ᱪᱮᱫᱠᱟ ᱯᱮ ᱢᱟᱱᱟᱣ ᱜᱮᱭᱟ?
ᱵᱟᱞᱮ ᱢᱟᱱᱟᱣᱟ ᱢᱟᱱᱟᱣ ᱫᱚ ᱠᱚ ᱢᱟᱱᱟᱣᱟ ᱟᱛᱩ ᱨᱮ ᱾
ᱚ ᱛᱟᱦᱚᱞᱮ ᱜᱚᱝᱠᱮ ᱟᱵᱤᱱ ᱫᱚ